ᱦᱮᱸ ᱟᱸᱡᱚᱢᱚᱜ ᱠᱟᱱᱟ᱾ ᱤᱧᱟᱜ ᱟᱸᱡᱚᱢᱚᱜ ᱠᱟᱱᱟ?
ᱦᱮᱸ ᱟᱹᱰᱤ ᱱᱟᱯᱟᱭ ᱟᱸᱡᱚᱢᱚᱜ ᱠᱟᱱ ᱛᱟᱢᱟ ᱦᱮᱸ᱾
ᱟᱪᱪᱷᱟ ᱾ ᱦᱮᱸ ᱛᱚ ᱞᱟᱹᱭ ᱢᱮ ᱛᱟᱦᱚᱞᱮ᱾
ᱛᱟᱦᱚᱞᱮ ᱪᱮᱫ ᱠᱚ ᱯᱮ ᱠᱟᱹᱢᱤ ᱭᱮᱫᱟ?
ᱟᱨ ᱪᱮᱫ ᱠᱚ ᱠᱟᱹᱢᱤ ᱱᱤᱛᱚᱜ ᱫᱚ ᱵᱟᱲᱟᱭ ᱜᱮᱭᱟᱢ ᱛᱚ, ᱦᱳᱲᱳ ᱨᱚᱦᱚᱭ᱾ ᱦᱮᱸ ᱥᱮ ᱦᱩᱲᱩ ᱨᱚᱦᱚᱭ ᱫᱤᱱ ᱛᱚ ᱦᱮᱡ ᱟᱠᱟᱱᱟ ᱟᱨ ᱟᱞᱮ ᱥᱮᱫ ᱫᱚ, ᱞᱚᱜᱚᱱ ᱞᱚᱜᱚᱱ ᱜᱮ ᱫᱟᱜ ᱠᱚ ᱞᱟᱜᱟᱣ ᱠᱟᱱᱟ ᱦᱮᱸ ᱥᱮ ᱟᱫᱚ ᱠᱷᱮᱛ ᱠᱚ ᱞᱚᱥᱚᱜ ᱦᱩᱭ ᱠᱟᱱᱟ ᱛᱚ, ᱟᱫᱚ ᱛᱚᱞᱟ ᱛᱚᱜ ᱦᱩᱭᱩᱜ ᱠᱟᱱᱟ ᱛᱮᱦᱮᱧ ᱫᱚ ᱟᱨ ᱛᱟᱦᱚᱞᱮ ᱛᱮᱦᱮᱧ ᱛᱞᱟ ᱛᱩᱜ ᱦᱩᱭ ᱞᱮᱱᱠᱷᱟᱱ, ᱟᱫᱚ ᱜᱟᱯᱟ ᱠᱷᱚᱱ ᱫᱚ ᱨᱚᱦᱚᱭ ᱦᱩᱭᱩᱜᱼᱟ᱾ ᱟᱨ ᱟᱢᱜᱮ ᱛᱟᱦᱞᱮ ᱪᱮᱫ ᱠᱚᱢ ᱪᱤᱠᱟᱹᱭᱟ ᱱᱤᱛᱚᱜ ᱫᱚ?
ᱦᱮᱸ ᱤᱧ ᱦᱚᱸ ᱦᱚᱸᱜᱼᱚᱭ ᱾ ᱦᱩᱲᱩ ᱠᱚ ᱨᱚᱦᱚᱭ ᱪᱟᱞᱟᱜ ᱠᱟᱱᱟ ᱛᱚ, ᱥᱮᱛᱟᱜ ᱨᱮ ᱱᱚᱜᱼᱚᱭ ᱠᱷᱮᱛ ᱠᱚ ᱥᱤ ᱞᱚᱸᱥᱚᱫ ᱦᱚᱴᱚ ᱠᱟᱛᱮᱫ, ᱚᱲᱟᱜ ᱨᱮᱱ ᱦᱚᱲ ᱠᱚ ᱨᱚᱦᱚᱭ ᱠᱮᱫᱟ ᱠᱚ ᱚᱲᱟᱜ ᱨᱮᱱᱟᱜ ᱫᱚ᱾ ᱚᱱᱠᱟ ᱡᱟᱹᱥᱛᱤ ᱫᱚ ᱵᱟᱹᱱᱩᱜᱼᱟ ᱛᱚ᱾ ᱛᱷᱟᱞᱮ ᱚᱱᱮ ᱚᱱᱟ ᱴᱟᱭᱮᱢ ᱟᱨ ᱤᱧᱦᱚᱸ ᱨᱚᱦᱚᱭ ᱫᱚ ᱵᱟᱹᱧ ᱵᱟᱲᱟᱭᱟ᱾ ᱵᱟᱠᱷᱟᱱ ᱦᱟᱸᱜ ᱞᱚᱜᱚᱱ ᱜᱮ ᱦᱩᱭ ᱠᱚᱜᱼᱟ᱾ ᱟᱫᱚ ᱤᱧ ᱵᱟᱝ ᱵᱟᱲᱟᱭ ᱠᱷᱟᱹᱛᱤᱨ ᱛᱮ, ᱱᱚᱜᱼᱚᱭ ᱟᱨᱚ ᱢᱤᱫ ᱦᱚᱲ ᱦᱚᱭᱛᱳ ᱞᱟᱜᱟᱣ ᱠᱚᱜᱼᱟᱭ᱾ ᱛᱟᱦᱚᱞᱮ ᱠᱷᱟᱱ ᱫᱚ ᱱᱤᱛᱚᱜ ᱱᱚᱜᱼᱚᱭ, ᱦᱩᱲᱩ ᱨᱚᱦᱚᱭ ᱠᱷᱚᱡ ᱫᱚ ᱟᱹᱣᱨᱤ ᱠᱚ ᱨᱩᱣᱟᱹᱲ ᱦᱤᱡᱩᱜᱼᱟ ᱛᱚ᱾ ᱦᱩᱸ᱾
ᱠᱚᱲᱟ ᱜᱤᱫᱽᱨᱟᱹ ᱫᱚ ᱠᱟᱹᱢᱤ ᱫᱚ ᱢᱮᱱᱟᱜ ᱛᱟᱢᱟ ᱟᱭᱢᱟ ᱞᱮᱠᱟᱱᱟᱜ, ᱠᱚᱲᱟ ᱜᱤᱫᱽᱨᱟᱹ ᱫᱚ ᱟᱭᱢᱟ ᱞᱮᱠᱟ ᱜᱮ ᱠᱟᱹᱢᱤ ᱫᱟᱲᱮᱭᱟᱜᱼᱟ᱾ ᱦᱩᱲᱩ ᱨᱚᱦᱚᱭ ᱵᱟᱫ ᱛᱮᱦᱚᱸ ᱦᱮᱸᱥᱮ ᱡᱮ ᱟᱫᱚ, ᱟᱲᱮ ᱵᱷᱤᱛᱟᱹ ᱢᱟᱜ ᱡᱟᱦᱟᱸ ᱫᱚ ᱦᱮᱸᱥᱮ ᱟᱨ ᱛᱟᱦᱚᱞᱮ ᱱᱟᱦᱮᱞ ᱠᱚ ᱡᱩᱫᱤ ᱢᱮᱱᱟᱜᱼᱟ ᱰᱟᱹᱝᱨᱤ ᱱᱟᱦᱮᱞ ᱢᱟᱱᱮ, ᱮ ᱩᱨᱤᱡ ᱱᱟᱦᱮᱞ ᱡᱟᱦᱟᱸ ᱫᱚ ᱦᱮᱸ ᱥᱮᱸ ᱦᱮᱸ ᱚᱱᱟ ᱡᱩᱫᱤ ᱢᱮᱱᱟᱜᱼᱟ, ᱚᱱᱟ ᱠᱚ ᱥᱤ ᱛᱟᱨᱯᱚᱨᱮ ᱟᱨ ᱫᱟᱜ ᱠᱚ ᱛᱚᱞᱟ ᱠᱚ ᱜᱮᱢᱮᱨ ᱦᱮᱸ ᱥᱮ ᱛᱚᱞᱟ ᱠᱚ ᱜᱮᱢᱮᱨ ᱠᱟᱛᱮᱫ ᱮᱢ ᱤᱫᱤᱭᱟ ᱠᱷᱮᱛ ᱨᱮ ᱦᱮᱸ ᱥᱮ, ᱟᱨ ᱚᱱᱟ ᱯᱚᱨᱮ ᱦᱩᱭᱩᱜ ᱚᱱᱟ ᱡᱟᱦᱟᱸ ᱫᱚ ᱟᱬᱜᱚ ᱟᱬᱜᱚᱢ ᱢᱟᱱᱮ ᱠᱷᱮᱛ ᱠᱚ ᱡᱩᱫᱤ ᱢᱤᱫ ᱫᱷᱟᱨᱮ ᱩᱥᱩᱞᱼᱟ ᱢᱤᱫ ᱫᱷᱟᱨᱮ ᱪᱷᱮᱯᱚ ᱚᱱᱟ ᱠᱚ ᱥᱚ ᱢᱟᱱ ᱦᱮᱸ ᱥᱮ, ᱠᱚᱲᱟ ᱜᱤᱫᱟᱹᱨ ᱫᱚ ᱟᱭᱢᱟ ᱞᱮᱠᱟᱱᱟᱜ ᱠᱟᱹᱢᱤ ᱦᱮᱸᱥᱮ ᱦᱩᱲᱩ ᱨᱚᱦᱚᱭ ᱵᱟᱫᱽ ᱛᱮᱦᱚᱸ ᱦᱮᱸ ᱥᱮ᱾
ᱦᱩᱸ ᱦᱩᱸ᱾ ᱚᱱᱟ ᱱᱟᱯᱟᱭ ᱜᱮᱢ ᱞᱟᱹᱭ ᱠᱮᱜᱼᱟ᱾
ᱦᱩᱸ᱾
ᱛᱟᱦᱚᱞᱮ ᱟᱢᱫᱚ, ᱦᱳᱲᱳ ᱠᱚᱫᱚᱢ ᱨᱚᱦᱚᱭ ᱵᱟᱲᱟᱭ ᱜᱮᱭᱟ?
ᱦᱮᱸ ᱟᱫᱚ ᱚᱲᱟᱜ ᱨᱮ ᱡᱚᱠᱷᱚᱱ ᱚᱲᱟᱜ ᱨᱮ ᱛᱟᱦᱮᱸ ᱞᱮᱠᱷᱟᱱ ᱦᱮᱸᱥᱮ ᱦᱩᱲᱩ ᱨᱚᱦᱚᱭ ᱫᱤᱱ ᱫᱚ ᱟᱫᱚ ᱱᱮᱛᱟᱨ ᱫᱚ ᱦᱮᱸᱥᱮ, ᱟᱫᱚ ᱪᱟᱞᱟᱜ ᱦᱩᱭᱩᱜᱼᱟ ᱢᱟᱡᱽᱮ ᱟᱫᱚ ᱥᱩᱨ ᱥᱩᱨ ᱜᱮᱭᱟ ᱛᱚ ᱛᱚᱞᱟ ᱠᱷᱮᱛ ᱫᱚ ᱥᱩᱨ ᱨᱮᱜᱮ ᱢᱮᱱᱟᱜ ᱛᱟᱞᱮᱭᱟ ᱦᱮᱸ ᱥᱮ, ᱵᱟᱝ ᱥᱟᱹᱜᱤᱧᱟ᱾ ᱟᱫᱚ ᱪᱟᱞᱟᱜ ᱜᱮᱛᱚ ᱦᱩᱭᱩᱜ ᱟᱨ ᱛᱚᱠᱷᱚᱱ ᱠᱷᱮᱛ ᱦᱚᱸ ᱥᱩᱨ ᱠᱚᱨᱮ ᱢᱮᱱᱟᱜᱼᱟ ᱩᱱᱟᱹᱜ ᱥᱟᱺᱜᱤᱧ ᱫᱚ ᱵᱟᱝ ᱦᱮᱸ ᱥᱮ, ᱚᱲᱟᱜ ᱠᱷᱚᱱ ᱜᱮ ᱧᱮᱞ ᱫᱤᱥᱟᱹᱜᱼᱟ ᱠᱚᱭᱚᱜ ᱞᱮᱠᱷᱟᱱ᱾ ᱟᱫᱚ ᱚᱱᱟᱜᱮ ᱪᱟᱞᱟᱣ ᱵᱟᱲᱟ ᱡᱩᱫᱤ ᱫᱟᱜᱟᱭ ᱛᱟᱦᱚᱞᱮ ᱛᱚᱠᱷᱚᱱ ᱫᱚ ᱵᱟᱹᱧ ᱪᱟᱜᱼᱟ ᱤᱧ ᱫᱚ, ᱟᱨ ᱵᱟᱭ ᱫᱟᱜ ᱞᱮᱠᱷᱟᱱ ᱛᱟᱦᱚᱞᱤᱧ ᱪᱟᱜᱼᱟ ᱵᱟᱠᱷᱟᱱ ᱫᱟᱜ ᱫᱟᱜ ᱛᱮ ᱡᱩᱫᱤᱧ ᱪᱟᱜᱼᱟ ᱦᱮᱸᱥᱮ ᱢᱟᱱᱮ ᱞᱚᱥᱚᱫ ᱨᱮᱦᱚᱸᱢ ᱞᱚᱦᱚᱫᱚᱜᱼᱟ ᱞᱚᱥᱚᱫ ᱛᱮᱦᱚᱸ ᱡᱟᱸᱜᱟ ᱠᱚ ᱞᱚᱦᱚᱫᱚᱜ ᱛᱟᱢᱟ ᱟᱨ ᱟᱨ ᱥᱮᱨᱢᱟ ᱠᱷᱚᱱ ᱫᱟᱜ ᱛᱮᱦᱚᱸ ᱚᱱᱟ ᱵᱚᱦᱚᱜ ᱠᱚ ᱞᱚᱦᱚᱫᱚᱜᱼᱟ ᱦᱮᱸᱥᱮ, ᱚᱱᱟ ᱦᱚᱛᱮᱡ ᱛᱮ ᱟᱫᱚ
ᱟᱪᱪᱷᱟ, ᱟᱢᱟᱜ ᱨᱚᱲ ᱢᱤᱫ ᱫᱷᱟᱣ ᱛᱮᱜ ᱡᱳᱨ ᱡᱳᱨᱤᱧ ᱟᱸᱡᱚᱢ ᱮᱫᱟ ᱦᱮᱸ, ᱟᱨ ᱢᱤᱫ ᱫᱷᱟᱣ ᱛᱮ ᱵᱟᱹᱭ ᱵᱟᱹᱭᱤᱧ ᱟᱸᱡᱚᱢ ᱮᱫᱟ ᱚᱝᱠᱟ ᱰᱤᱥᱴᱟᱵᱚᱜ ᱠᱟᱱ ᱛᱟᱢᱟ ᱦᱮᱸ᱾
ᱚᱻ, ᱟᱫᱚ ᱫᱟᱜ ᱮ ᱡᱟᱹᱲᱤᱭᱮᱫᱟ ᱛᱚ ᱦᱮᱸᱥᱮ ᱚᱝᱠᱟ ᱦᱩᱭ ᱦᱚᱸ ᱫᱟᱲᱮᱭᱟᱜᱼᱟ᱾
ᱦᱮᱸ ᱚᱱᱟ ᱦᱚᱸ ᱠᱟᱱ ᱜᱮᱭᱟ ᱫᱟᱜ ᱡᱟᱲᱤ ᱛᱮ᱾
ᱟᱨ ᱛᱟᱦᱚᱞᱮ ᱯᱩᱨᱟᱹ ᱯᱩᱨᱤᱢ ᱟᱸᱡᱚᱢ ᱦᱮᱸ ᱯᱩᱨᱟᱹ ᱯᱩᱨᱤᱢ ᱟᱸᱡᱚᱢ ᱛᱤᱭᱟᱹᱜ ᱫᱟ ᱥᱮ ᱵᱟᱢ ᱟᱸᱡᱚᱢ ᱛᱤᱭᱟᱹᱜ ᱫᱟ?
ᱵᱟᱝ ᱢᱤᱫ ᱫᱷᱟᱣ ᱛᱮᱫᱚ ᱵᱟᱹᱧ ᱟᱸᱡᱚᱢ ᱛᱤᱭᱟᱹᱜ ᱫᱟ ᱚᱱᱟ ᱫᱚ ᱠᱟᱹᱴᱤᱡ ᱵᱟᱹᱭ ᱧᱚᱜ ᱟᱸᱡᱚᱢᱚᱜ ᱠᱟᱱᱟ ᱛᱟᱯᱚᱨᱮ ᱟᱨᱚ ᱡᱳᱨ ᱧᱚᱜ ᱟᱸᱡᱚᱢᱚᱜ ᱱᱚᱝᱠᱟᱜ ᱠᱟᱱᱟ ᱟᱨ ᱪᱮᱫ, ᱦᱩᱸ᱾
ᱚᱱᱟ ᱨᱮ ᱦᱩᱭ ᱦᱚᱸ ᱫᱟᱲᱮᱭᱟᱜᱼᱟ᱾
ᱟᱪᱪᱷᱟ, ᱟᱨ ᱛᱟᱦᱚᱞᱮ ᱢᱤᱫᱴᱟᱝ ᱠᱟᱛᱷᱟᱧ ᱠᱩᱞᱤ ᱢᱮᱭᱟ ᱦᱚᱸᱜᱼᱚ ᱚᱝᱠᱟ ᱟᱯᱮ ᱥᱮᱫ ᱫᱚ ᱮᱸᱜ ᱥᱩᱠᱨᱤ ᱠᱚᱫᱚ ᱠᱚ ᱪᱟᱥ ᱠᱚᱣᱟ ᱥᱮ ᱵᱟᱝ ᱦᱩᱸ? ᱥᱮ ᱥᱩᱠᱨᱤ ᱪᱟᱥ ᱨᱮ ᱪᱮᱫ ᱞᱟᱵᱷ ᱢᱮᱱᱟᱜᱼᱟ ᱦᱩᱭ ᱫᱟᱲᱮᱜᱼᱟ ᱞᱟᱵᱷ ᱢᱮᱱᱟᱜᱼᱟ ᱥᱮ ᱵᱟᱝ?
ᱥᱩᱠᱨᱤ ᱪᱟᱥ ᱫᱚ ᱤᱭᱟᱹ ᱥᱩᱠᱨᱤ ᱪᱟᱥ ᱫᱚ ᱦᱩᱭᱩᱜ ᱜᱮᱭᱟ᱾ ᱟᱨ ᱥᱩᱠᱨᱤ ᱪᱟᱥ ᱫᱚ ᱢᱮᱱᱟᱜ ᱠᱚ ᱜᱮᱭᱟ ᱟᱫᱚ ᱩᱱᱟᱹᱜ ᱫᱚ ᱵᱟᱞᱮ ᱪᱟᱥ ᱠᱚᱣᱟ ᱟᱨᱠᱤ ᱡᱮ ᱫᱚᱢᱮ ᱧᱚᱜ ᱥᱮ ᱯᱩᱨᱟᱹ ᱮᱠᱫᱚᱢ ᱦᱟᱸᱱᱮ ᱡᱟᱦᱟᱸ ᱯᱷᱟᱨᱟᱢ ᱠᱚᱠᱚ ᱵᱮᱱᱟᱣ ᱫᱚ ᱦᱮᱸ ᱥᱮ ᱦᱮᱸ ᱡᱮ ᱥᱩᱠᱨᱤ ᱯᱷᱟᱨᱟᱢ ᱠᱚ ᱛᱟᱦᱮᱸᱫ ᱟ ᱦᱮᱸᱥᱮ, ᱚᱝᱠᱟ ᱫᱚ ᱵᱟᱝ ᱟᱫᱚ ᱚᱲᱟᱜ ᱠᱚᱨᱮ ᱵᱟᱨᱭᱟ ᱯᱮᱭᱟ ᱫᱚ ᱛᱟᱦᱮᱸᱱ ᱜᱮᱭᱟ ᱠᱚ ᱟᱨᱠᱤ ᱟᱹᱥᱩᱞ ᱠᱚᱣᱟᱞᱮ, ᱟᱨ ᱟᱯᱮ ᱥᱮᱫ ᱫᱚ ᱵᱟᱯᱮ ᱟᱹᱥᱩᱞ ᱠᱚᱣᱟ ᱩᱝᱠᱩ ᱫᱚ?
ᱦᱮᱸ ᱟᱞᱮ ᱥᱮᱫ ᱫᱚ ᱚᱝᱠᱟ ᱩᱱᱠᱩ ᱟᱸ ᱯᱩᱲ ᱥᱤᱢ ᱪᱤᱠᱟ ᱯᱷᱟᱨᱚᱢ ᱠᱚ ᱵᱮᱱᱟᱣ ᱟᱠᱚᱣᱟ ᱦᱮᱸ ᱦᱟᱸᱧ ᱠᱟᱹᱧ ᱧᱮᱞ ᱠᱟᱫ ᱠᱚᱣᱟ ᱟᱞᱮ ᱥᱮᱫ ᱫᱚᱠᱚ ᱵᱮᱱᱟᱣ ᱟᱠᱟᱫ ᱠᱚᱣᱟ ᱟᱭᱢᱟ ᱜᱤ ᱥᱩᱠᱨᱤ ᱠᱚ ᱫᱚᱦᱚ ᱟᱠᱟᱫ ᱠᱚᱣᱟ ᱦᱮᱸ
ᱩᱱᱠᱩ ᱫᱚ ᱚᱱᱟ ᱥᱩᱠᱨᱤ ᱜᱮ ᱡᱟᱥᱴ ᱞᱟᱹᱭ ᱜᱟᱱᱚᱜᱼᱟ ᱵᱮᱵᱽᱥᱟ ᱠᱟᱱ ᱛᱟᱠᱚᱣᱟ᱾ ᱦᱮᱸ ᱚᱱᱟ ᱥᱩᱠᱨᱤ ᱵᱤᱪᱷᱚᱠ ᱪᱚᱱ ᱚᱸᱰᱮ ᱜᱮ ᱥᱟᱨᱟ ᱜᱷᱟᱹᱲᱤᱡ ᱠᱚ ᱛᱟᱦᱮᱱᱟ ᱦᱟᱱᱟ ᱱᱟᱣᱟ ᱡᱚᱢᱟᱜ ᱠᱚ ᱮᱢᱟ ᱠᱚᱣᱟ ᱨᱟᱱ ᱠᱚᱣᱟ ᱠᱚ ᱦᱮᱸ
ᱦᱩᱸ,
ᱚᱱᱠᱟ ᱡᱟᱹᱥᱛᱤ ᱜᱮ ᱥᱩᱠᱨᱤ ᱢᱮᱱᱟᱜ ᱠᱚᱣᱟ ᱡᱟᱦᱟᱸ ᱦᱚᱜᱼᱚᱭ ᱩᱱᱠᱩ ᱫᱚ ᱱᱟᱦᱟᱜ ᱦᱟᱱᱠᱩ ᱵᱟᱡᱟᱨ ᱥᱩᱠᱨᱤ ᱛᱚ
ᱦᱩᱸ᱾
ᱟᱨ ᱡᱟᱦᱟᱸᱭ ᱩᱱᱠᱩ ᱟᱹᱛᱩ ᱚᱲᱟᱜ ᱠᱚ ᱨᱮᱱ ᱡᱟᱦᱟᱸᱭ ᱫᱚ ᱟᱵᱚ ᱫᱤᱥᱤ ᱥᱩᱠᱨᱤ ᱠᱩᱠᱩ ᱞᱟᱹᱭ ᱠᱚᱣᱟ ᱦᱩᱸ ᱩᱱᱠᱩ ᱫᱚ ᱱᱟᱜ ᱚᱲᱟᱜ ᱚᱲᱟᱜ ᱞᱮᱫᱚ ᱦᱮᱱᱟᱜ ᱠᱩ ᱜᱮᱭᱟ ᱟᱨ ᱱᱮᱛᱟᱨ ᱫᱚᱠᱚ ᱠᱚᱢ ᱤᱫᱤᱭᱮᱫ ᱠᱩ ᱜᱮᱭᱟ ᱡᱟᱹᱥᱛᱤ ᱠᱟᱭᱛᱮ ᱦᱚᱲᱟᱜ ᱦᱩᱲᱩ ᱠᱚ ᱵᱟᱲᱜᱤ ᱠᱚ ᱚᱱᱟ ᱠᱚᱠᱚ ᱡᱚᱢ ᱫᱟ ᱠᱚ ᱥᱮ ᱠᱚ ᱢᱟᱸᱰᱟᱭ ᱮᱫᱟ ᱦᱩᱸ ᱚᱱᱟ ᱠᱷᱟᱹᱛᱤᱨ ᱛᱮ ᱟᱫᱚ ᱚᱝᱠᱟ ᱞᱮᱠᱟ ᱫᱚ ᱥᱩᱠᱨᱤ ᱩᱱᱠᱩ ᱦᱚᱸ ᱵᱟᱠᱩ ᱫᱚᱦᱚᱭᱮᱫ ᱠᱚᱣᱟ ᱾ ᱟᱨ ᱦᱚᱲ ᱚᱲᱟᱜ ᱠᱚ ᱡᱟᱦᱟᱱᱟᱜ ᱠᱚ ᱡᱚᱢ ᱞᱮᱠᱷᱟᱡ ᱫᱚ ᱥᱩᱠᱨᱤ ᱫᱚᱠᱚ ᱜᱚᱡᱮ ᱛᱟᱢ ᱜᱮᱭᱟ ᱛᱚ ᱦᱮᱸ ᱩᱱᱠᱩ ᱫᱚ ᱩᱱᱠᱩᱣᱟᱜ ᱡᱚᱢ ᱠᱟᱛᱮ ᱟᱢ ᱨᱮᱢ ᱟᱢᱮᱢ ᱯᱩᱭᱥᱟᱹ ᱡᱚᱱᱟᱜᱼᱟ ᱚᱱᱟ ᱛᱚ ᱟᱨ ᱵᱟᱝ ᱠᱟᱱᱟ ᱥᱮ ᱚᱱᱟ ᱠᱷᱟᱹᱛᱤᱨ ᱛᱮ ᱩᱱᱠᱩ ᱠᱚ ᱥᱩᱠᱨᱤ ᱨᱮᱫᱚ ᱵᱟᱝ ᱠᱚ ᱫᱚᱦᱚᱭᱮᱫ ᱠᱚᱣᱟ ᱚᱱᱟ ᱡᱟᱦᱟᱸᱭ ᱡᱩᱫᱤ ᱤᱪᱪᱷᱟᱹ ᱦᱩᱭᱩᱜ ᱠᱟᱱ ᱛᱮ ᱠᱷᱟ ᱚᱝᱠᱟ ᱜᱮ ᱥᱩᱠᱨᱤ ᱩᱱᱠᱩ ᱵᱮᱵᱥᱟᱭᱮᱫ ᱠᱚᱣᱟ ᱠᱚ ᱟᱨ ᱪᱮᱫ ᱚᱝᱠᱟ ᱯᱷᱟᱨᱚᱢ ᱵᱮᱱᱟᱣ ᱠᱟᱛᱮᱜ ᱾
ᱮᱸ᱾ ᱟᱨ ᱛᱟᱞᱦᱮ ᱟᱨ ᱛᱟᱞᱦᱮᱧ ᱢᱮᱱᱮᱫ ᱛᱟᱦᱮᱱᱟ ᱡᱮ ᱤᱭᱟᱹ ᱫᱚ ᱦᱟᱸᱝ ᱡᱟᱦᱟᱸ ᱫᱚ ᱟᱯᱮ ᱫᱚ ᱛᱤᱱᱟᱹᱜ ᱢᱟᱨᱟᱝ ᱥᱩᱠᱨᱤ ᱠᱚ ᱦᱟᱨᱟᱜᱼᱟ ᱟᱯᱮ ᱥᱮᱫ ᱫᱚ?
ᱦᱟᱨᱟᱜ ᱜᱮᱭᱟ ᱠᱚ ᱢᱟᱨᱟᱝ ᱜᱮ, ᱟᱫᱚ ᱱᱟᱦᱟᱜ ᱢᱚᱪᱟ ᱠᱟᱛᱷᱟ ᱛᱮᱫᱚ ᱱᱚᱸᱰᱮ ᱠᱷᱚᱱᱟᱜ ᱫᱚ ᱵᱟᱹᱧ ᱞᱟᱹᱭ ᱫᱟᱲᱮᱭᱟᱢ ᱠᱟᱱᱟ ᱾ ᱦᱮᱸ ᱥᱩᱨ ᱨᱮᱢ ᱛᱟᱦᱮᱸ ᱞᱮᱱᱠᱷᱟᱡ ᱫᱚᱧ ᱩᱫᱩᱜ ᱟᱢ ᱠᱮᱢ ᱜᱮᱭᱟ ᱾
ᱟᱪᱪᱷᱟ,